ᱛᱟᱯᱚᱨᱮ ᱨᱚᱲ ᱟᱡᱚᱢᱚᱜ ᱠᱟᱱ ᱛᱟᱹᱞᱤᱧᱟ ᱟᱹᱞᱤᱧᱭᱟᱜ ᱱᱤᱛᱳᱜ
ᱦᱮᱞᱳ
ᱦᱮᱸ ᱞᱟᱹᱭᱟᱹᱧ ᱨᱚᱲ ᱟᱸᱡᱚᱢᱚᱜ ᱠᱟᱱ ᱛᱞᱤᱧᱟ ᱛᱚ
ᱦ ᱠᱟᱹᱴᱤᱡ ᱵᱳᱭ ᱠᱟᱱᱟ
ᱟᱪᱪᱷᱟ ᱟᱪᱷᱟ ᱞᱤᱧ ᱪᱮᱫ ᱞᱟᱝ ᱨᱚᱲᱟ ᱛᱟᱦᱚᱞᱮ
ᱨᱚᱯᱚᱲ ᱫᱚ ᱛᱟᱦᱚᱞᱮ ᱞᱟᱹᱭᱮᱜᱼᱟᱧ
ᱞᱮᱵ ᱜᱮ ᱪᱟᱨ
ᱠᱚ ᱦᱩᱭᱩᱜᱼᱟ
ᱟᱹᱞᱤᱧ ᱥᱮᱫ ᱫᱚ ᱥᱟᱱᱛᱟᱲ ᱠᱚ ᱫᱚ ᱞᱟᱹᱭ ᱜᱟᱱᱚᱜᱼᱟ ᱱᱚᱣᱟ ᱫᱷᱟᱱ ᱫᱚ ᱱᱚᱣᱟ ᱯᱟᱴᱟᱵᱤᱱᱫᱷᱟᱹ ᱞᱤᱧ ᱪᱟᱜᱮᱫ ᱜᱮᱭᱟ ᱢᱮᱱᱛᱮ ᱟᱹᱞᱤᱧ ᱴᱷᱮᱫ ᱫᱚ ᱱᱚ ᱜᱮ ᱟᱨ ᱮᱚᱱᱛᱮ ᱵᱩᱨᱩ ᱯᱟᱴᱟ ᱦᱩᱭᱩᱜ ᱜᱮᱭᱟ ᱚᱱᱟ ᱜᱮᱞᱤᱧ ᱪᱟᱜ ᱜᱮᱭᱟ ᱟᱹᱞᱤᱧ ᱱᱚᱣᱟ ᱫᱷᱟᱨ ᱫᱚ ᱟᱹᱰᱤ ᱦᱤᱱ ᱜᱮ ᱢᱚᱴᱟᱼᱢᱩᱴᱤ ᱪᱟᱜ ᱜᱮᱭᱟᱞᱤᱧ ᱚᱱᱟᱜᱮ
ᱚᱱᱟ ᱴᱷᱤᱠ ᱜᱮᱭᱟ ᱜᱚᱝᱠᱮ
ᱟᱪᱪᱷᱟ ᱨᱚᱲ ᱠᱟᱹᱴᱤᱡ ᱜᱮᱫ ᱜᱮᱫ ᱟᱸᱡᱚᱢᱚᱜ ᱠᱟᱱ ᱛᱟᱹᱵᱤᱱᱟ ᱠᱟᱹᱴᱤᱡ ᱥᱳᱩᱨ ᱨᱮ ᱞᱟᱹᱭ ᱵᱤᱱ ᱵᱟᱝ ᱟᱸᱡᱚᱢ ᱧᱟᱢᱚᱜ ᱠᱟᱱ ᱛᱟᱹᱵᱤᱱᱟ ᱟᱨᱠᱤ ᱯᱚᱨᱤᱥᱠᱟᱨ ᱪᱮᱫ ᱵᱤᱱ ᱞᱟᱹᱭᱮᱫ ᱥᱮᱼᱟ ᱞᱟᱹᱭ ᱵᱤᱱ
ᱥᱮ ᱵᱟᱝ
ᱦᱮᱸᱡᱚᱢ ᱫᱞᱤᱧ ᱞᱟᱹᱭ ᱵᱤᱱ
ᱦᱮᱸ ᱟᱹᱞᱤᱧ ᱮᱢᱱᱤ ᱵᱟᱦᱟ ᱯᱚᱨᱚᱵᱽ ᱢᱟᱜ ᱢᱚᱬᱮ ᱯᱚᱨᱚᱵᱽ ᱥᱮ ᱥᱚᱨᱚᱨᱟᱭ ᱠᱟᱨᱟᱢ ᱚᱱᱟ ᱠᱚ ᱵᱟᱝ ᱦᱩᱭᱩᱜ ᱜᱮᱭᱟ ᱯᱪᱮᱡ
ᱦᱮᱸ ᱱᱚᱣᱟ ᱠᱚᱫᱚ ᱦᱩᱭᱩᱜ ᱜᱮᱭᱟ ᱱᱟᱜ ᱠᱷᱟᱱ ᱡᱷᱚᱛᱚ ᱵᱟᱦᱟ ᱢᱟᱜ ᱢᱚᱬᱮ ᱛᱟᱯᱚᱨ ᱡᱟᱦᱟᱸ ᱵᱤᱱ ᱞᱟᱹᱭ ᱟ ᱡᱷᱚᱛᱚᱣᱟᱜ ᱜᱮ ᱚᱱᱟ ᱠᱚᱫᱚ ᱦᱩᱭᱩᱜ ᱜᱮᱭᱟ ᱢᱮᱱᱠᱷᱟᱱ ᱵᱮᱥᱤᱨ ᱵᱷᱟᱜᱽ ᱡᱟᱦᱟᱸ ᱟᱞᱮ ᱥᱮᱫ ᱦᱩᱭᱩᱜᱼᱟ ᱚᱱᱟ ᱫᱚ ᱚᱱᱟ ᱢᱟᱜ ᱢᱚᱬᱮ ᱚᱱᱟ ᱵᱟᱦᱟ ᱢᱟᱜ ᱢᱚᱬᱮ ᱠᱚ ᱦᱩᱭᱩᱜ ᱜᱮᱭᱟ ᱥᱚᱦᱨᱟᱭ ᱠᱚ ᱦᱩᱭᱩᱜ ᱜᱮᱭᱟ ᱛᱟᱯᱚᱨᱮ ᱟᱹᱞᱤᱧ ᱥᱮᱫ ᱫᱚ ᱟᱵᱤᱱ ᱥᱮᱫ ᱥᱚᱦᱨᱟᱭ ᱠᱚ ᱦᱩᱭᱩᱜ ᱜᱮᱭᱟ ᱥᱮ ᱚᱱᱟ ᱠᱚ
ᱦᱮᱸ ᱜᱚᱝᱠᱮ ᱦᱩᱭᱩᱜ ᱜᱮᱭᱟ ᱥ ᱥᱚᱨᱦᱟᱭ ᱠᱚᱫᱚ
ᱚ ᱢᱟᱱᱮ ᱟᱪᱷᱟ ᱥᱚᱦᱚᱨᱟᱭ ᱫᱚᱩ ᱟᱹᱵᱤᱱ ᱥᱮᱫ ᱪᱮᱫ ᱞᱮᱠᱟ ᱦᱩᱭᱩᱜᱼᱟᱵᱤᱱ ᱞᱟᱹᱭ ᱫᱟᱲᱮᱭᱟᱜᱼᱟ
ᱦᱮᱸ ᱜᱚᱝᱠᱮ ᱪᱮᱫ ᱥᱚᱨᱚᱦᱚᱨᱟᱭ ᱯᱚᱨᱚᱵᱽ
ᱦᱮᱸ ᱥᱚᱦᱚᱨᱟᱭ ᱯᱚᱨᱚᱵᱽ
ᱦᱮᱸ ᱥᱚᱨᱦᱟᱭ ᱫᱚ ᱞᱟᱦᱟ ᱛᱮᱱ ᱟᱵᱚ ᱨᱮᱱ ᱦᱟᱯᱲᱟᱢ ᱠᱚᱫᱚ ᱠᱚ ᱞᱟᱹᱭ ᱠᱟᱜ-ᱟ ᱥᱮ ᱥᱚᱨᱦᱟᱭ ᱫᱚ ᱥᱟᱱᱛᱟᱲᱟᱜ ᱫᱚ ᱡᱚᱛᱚ ᱠᱷᱚᱱᱟᱜ ᱢᱟᱨᱟᱝ ᱯᱚᱨᱚᱵᱽ ᱠᱟᱱᱟ ᱦᱟᱹᱛᱤ ᱞᱮᱠᱟᱱ ᱥᱮ ᱪᱮᱫ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧᱟ ᱟᱫᱚ ᱜᱚᱝᱠᱮ ᱚᱱᱟ ᱠᱟᱹᱴᱤᱡ ᱴᱤᱡ ᱚᱱᱟ ᱜᱮ ᱟᱹᱨᱩᱯᱷᱮᱨᱟᱣ ᱟᱠᱟᱱᱟ ᱟᱨᱠᱤ ᱱᱤᱛᱚᱜ ᱫᱚ ᱟᱯᱟᱛᱚᱛᱚ ᱯᱮ ᱫᱤᱱ ᱜᱮ ᱠᱚᱨᱟᱣ ᱦᱩᱭᱩᱜ ᱠᱟᱱᱟᱱ ᱱᱤᱡᱮ ᱫᱚ ᱢᱤᱫ ᱫᱤᱱ ᱩᱢ ᱥᱟᱹᱨᱫᱤ ᱟᱨ ᱠᱷᱩᱱᱴᱟᱹᱣ ᱢᱟᱦᱟ ᱟᱨᱠᱤ
ᱟᱪᱪᱷᱟ ᱟᱪᱪᱷᱟ ᱟᱞᱮ ᱥᱮᱫ ᱦᱚᱸ ᱚᱱᱠᱟ ᱥᱮᱢ ᱜᱮᱠᱚ ᱠᱚᱨᱟᱣᱟ ᱟᱨ ᱛᱚᱵᱮ ᱟᱠᱟ ᱥᱮᱫ ᱫᱚ ᱟᱸᱡᱚᱢ ᱠᱟᱫᱟᱞᱤᱧ ᱢᱚᱬᱮ ᱢᱟᱦᱟ ᱦᱩᱭᱩᱜ ᱜᱮᱭᱟ ᱛᱚ ᱦᱩᱭᱩᱜ ᱜᱮᱭᱟ ᱥᱮ ᱚᱠᱟ ᱫᱤᱥᱚᱢ ᱥᱮᱫ ᱫᱚ
ᱦᱮᱸ ᱚᱱᱟ ᱢᱚᱬᱮ ᱢᱟᱦᱟ ᱫᱚ ᱠᱟᱹᱴᱤᱡ ᱠᱚ ᱪᱟᱵᱟ ᱦᱮᱡ ᱠᱟᱱᱟ ᱱᱤᱛᱚᱜ ᱫᱚ ᱦᱚᱲ ᱦᱚᱸ ᱠᱚ ᱵᱩᱡᱽ ᱮᱫᱟᱜ-ᱟ ᱥᱮ ᱩᱱᱫᱤᱱ ᱢᱟᱱᱮ ᱮᱱᱮᱡ ᱥᱮᱨᱮᱧ ᱫᱚ ᱧᱤᱫᱟᱹ ᱠᱚ ᱵᱮᱸᱜᱮᱛ ᱥᱮ ᱠᱟᱹᱴᱤᱡ ᱢᱟᱱᱮ ᱠᱚᱥᱴᱚ ᱠᱚ ᱵᱩᱡᱽ ᱮᱫᱟ ᱱᱮᱛᱟᱨ ᱠᱚ ᱦᱚᱲᱛᱚ ᱵᱩᱡᱮᱫ ᱠᱚᱣᱟᱵᱮᱱ ᱚᱠᱚᱭ ᱫᱚ ᱨᱩ ᱵᱟᱭ ᱵᱟᱲᱟᱭᱟ ᱚᱠᱚᱭ ᱥᱮᱨᱮᱧ ᱵᱟᱭ ᱵᱟᱲᱟᱭᱟ ᱢᱟᱱᱮ ᱨᱩᱥᱤᱠᱟ ᱫᱚ ᱠᱟᱹᱴᱤᱡ ᱨᱩᱥᱤᱠᱟ ᱦᱚᱲ ᱫᱚ ᱠᱟᱹᱴᱤᱡ ᱠᱚ ᱠᱚᱢ ᱦᱮᱡ ᱟᱠᱟᱱᱟ᱾
ᱦᱮᱸ ᱴᱷᱤᱠ ᱴᱷᱤᱠ ᱴᱷᱤᱠ ᱨᱩᱥᱤᱠᱟ ᱦᱚᱲ ᱫᱚᱠᱚ ᱠᱚᱢ
ᱜᱚᱝᱠᱮ ᱛᱟᱦᱚᱞᱮ ᱟᱯᱮ ᱥᱮᱫ ᱪᱮᱫ ᱞᱮᱠᱟ ᱢᱮᱱᱟᱜ ᱠᱚᱣᱟ?
ᱟᱞᱮ ᱥᱮᱫ ᱦᱚ ᱡᱟ ᱵᱤᱱ ᱞᱟᱹᱭ ᱠᱮᱫᱟ ᱚᱱᱠᱟ ᱥᱮᱢ ᱵᱮᱯᱟᱨ ᱜᱮ ᱚᱱᱠᱟ ᱨᱩᱥᱤᱠᱟ ᱦᱚᱲ ᱠᱷᱩᱵ ᱠᱚᱢ ᱢᱮᱱᱟᱜ ᱠᱚᱣᱟ ᱛᱟᱯᱚᱝᱜᱚ ᱯᱮ ᱫᱤᱱ ᱜᱮᱠᱚ ᱢᱟᱱᱟᱣᱟ ᱱᱚᱣᱟ ᱠᱚ ᱡᱟᱹᱥᱛᱤ ᱫᱤᱱ ᱫᱚ ᱵᱟᱠᱚ ᱢᱟᱱᱟᱣᱟ
ᱦᱮᱸᱦᱮᱸ ᱩᱢ ᱦᱤᱞᱚᱜ ᱩᱢ ᱦᱤᱞᱚᱜ ᱫᱚ ᱠᱟᱹᱴᱤᱡ ᱠᱚ ᱛᱮᱠᱮ ᱥᱚᱵᱚᱫ ᱵᱟᱲᱟᱭᱱᱟ ᱟᱨ ᱥᱟᱹᱨᱫᱤ ᱦᱤᱞᱳᱜ ᱠᱚᱨᱮᱜ ᱜᱮ ᱵᱚᱸᱜᱟ ᱵᱩᱨᱩ ᱠᱮᱫᱟ ᱟᱨ ᱠᱷᱩᱱᱴᱟᱹᱣ ᱫᱤᱱ ᱦᱤᱞᱳᱜ ᱫᱚ ᱠᱟᱹᱴᱤᱡ ᱠᱚ ᱮᱱᱮᱡ ᱥᱮᱨᱮᱧᱟ ᱟᱨᱠᱤ ᱧᱤᱫᱟᱹ ᱚᱱᱟ ᱦᱚᱸ ᱢᱤᱫ ᱧᱤᱫᱟᱹ ᱫᱚ ᱵᱟᱝ ᱜᱚᱝᱠᱮ ᱳᱭ ᱮᱜᱟᱨᱚᱴᱟ ᱮᱠᱴᱟ ᱫᱩᱴᱟ ᱫᱷᱟᱹᱵᱤᱡ ᱡᱳᱨ ᱠᱚ ᱮᱱᱮᱡ ᱥᱮᱨᱮᱧᱟ ᱟᱨᱠᱤ
ᱩᱸᱦᱩᱸᱜ ᱩᱢ ᱩᱢ ᱢᱟᱦᱟ ᱦᱤᱞᱳᱜ ᱫᱚ ᱪᱮᱫᱠᱟ ᱜᱮᱵᱤᱱ ᱞᱟᱹᱭ ᱠᱮᱫᱟ ᱟᱨ
ᱩᱢ ᱢᱟᱦᱟ ᱦᱤᱞᱳᱜ ᱫᱚ ᱚᱱᱟ ᱞᱟᱱᱠᱟ ᱵᱚᱞᱮ ᱟᱨᱠᱤ ᱨᱟᱪᱟ ᱠᱚᱠᱚ ᱡᱚᱜ ᱵᱟᱲᱟᱭᱟ ᱮᱭ ᱜᱩᱨᱤᱡ ᱵᱟᱲᱟᱭ ᱟᱠᱚ ᱥᱟᱯᱷᱟ ᱥᱟᱹᱯᱷᱤ ᱥᱟᱯᱷᱟ ᱥᱟᱹᱯᱷᱤ ᱫᱤᱱ ᱠᱟᱱ ᱛᱟᱵᱚᱱᱟ ᱛᱚ ᱩᱢ ᱢᱟᱦᱟ ᱫᱚ
ᱦᱚᱸ ᱴᱷᱤᱠ ᱴᱷᱤᱠ ᱴᱷᱤᱠ ᱱᱟᱲᱠᱟ ᱟᱵᱚ ᱡᱷᱚᱛᱚ ᱦᱚᱲ
ᱟᱨ ᱥᱟᱹᱨᱫᱤ ᱢᱟᱦᱟ ᱦᱤᱞᱳᱜ ᱫᱚ ᱚᱱᱮ ᱵᱚᱸᱜᱟ ᱵᱩᱨᱩᱜ ᱟᱵᱚᱱ ᱟᱨᱠᱤ ᱟᱨ ᱡᱟᱞᱮ ᱢᱟᱦᱟ ᱦᱤᱞᱳᱜ ᱫᱚ ᱠᱷᱩᱱᱴᱟᱹᱣ ᱥᱮ ᱟᱯᱮ ᱥᱮᱫ ᱫᱚ ᱜᱚᱝᱠᱮ ᱟᱞᱟᱫᱟ ᱜᱮᱭᱟ
ᱵᱟᱝ ᱪᱮᱫ ᱞᱮᱠᱟ ᱵᱤᱱ ᱞᱟᱹᱭ ᱠᱮᱫᱟ ᱚᱱᱠᱟ ᱜᱮ
ᱦᱮᱸ
ᱚᱱᱠᱟ ᱜᱮ ᱦᱩᱭᱩᱜ-ᱟ ᱪᱤᱠᱠᱟ ᱵᱤᱱ ᱞᱟᱹᱭ ᱠᱮᱫᱟ ᱥᱮ ᱚᱱᱠᱟ ᱜᱮ ᱦᱩᱭᱩᱜ-ᱟ ᱛᱚᱵᱮ ᱟᱨᱚ ᱢᱤᱫᱴᱟᱝ ᱱᱚᱝᱠᱟ ᱜᱮ ᱱᱚᱝᱠᱟ ᱩᱱᱠᱩ ᱥᱮᱫ ᱫᱚᱠᱤᱱ ᱞᱟᱹᱭᱫᱟ ᱟᱞᱟᱫᱟ ᱜᱮ ᱦᱩᱭᱩᱜ ᱠᱟᱱᱟ ᱢᱟᱱᱮ ᱱᱚᱝᱠᱟ ᱜᱮ ᱨᱚᱯᱚᱲ ᱦᱩᱭᱩᱜ ᱠᱟᱱᱟ ᱥᱮ ᱟᱨᱠᱤ
ᱦᱮᱸ ᱦᱮᱸ
ᱟᱞᱮ ᱫᱤᱥᱚᱢ ᱥᱮᱫ ᱫᱚ ᱟᱨᱠᱤ ᱱᱚᱝᱠᱟ ᱜᱮ ᱨᱚᱯᱚᱲ ᱦᱩᱭᱩᱜ ᱠᱟᱱ ᱛᱮᱦᱮᱫ ᱟ ᱩᱱᱠᱩ ᱠᱚ ᱞᱟᱹᱭ ᱫᱟ ᱟᱞᱮ ᱥᱮᱫ ᱱᱚᱝᱠᱟ ᱢᱚᱬᱮ ᱢᱟᱦᱟ ᱦᱩᱭᱩᱜ ᱜᱮᱭᱟ ᱪᱮᱫ ᱢᱟᱦᱟ ᱠᱚᱪᱚ ᱠᱚ ᱞᱟᱹᱭ ᱟᱫᱤᱧᱟ ᱟᱨ ᱞᱤᱧ ᱦᱤᱲᱤᱧ ᱠᱮᱫᱟ ᱱᱤᱛ ᱛᱮᱜᱮ ᱦᱮᱸ ᱦᱤᱲᱤᱧ ᱠᱮᱫᱟ ᱞᱤᱧ ᱟᱹᱞᱤᱧ ᱫᱚ ᱛᱚ ᱜᱚᱴᱟ ᱫᱚ ᱵᱟᱝ ᱦᱩᱭᱩᱜ ᱠᱟᱱᱟ ᱚᱱᱠᱟ ᱫᱚ ᱢᱚᱬᱮ ᱢᱟᱦᱟ ᱫᱚ
ᱵᱟᱝ ᱵᱟᱝ ᱦᱮᱸ ᱦᱮᱸ ᱯᱮ ᱢᱟᱦᱟ
ᱟᱨ ᱯᱮ ᱢᱟᱦᱟ ᱯᱮ ᱢᱟᱦᱟ ᱠᱚ ᱠᱚᱨᱟᱣᱟ
ᱦᱮᱸ ᱦᱮᱸ ᱯᱮ ᱢᱟᱦᱟ ᱜᱮ ᱵᱮᱥᱤᱨ ᱵᱷᱟᱜᱽ ᱟᱨᱠᱤ ᱢᱟᱱᱮ ᱠᱟᱨᱚᱱ ᱫᱚ ᱱᱤᱛᱚᱜ ᱫᱚ ᱵᱚᱱ ᱵᱩᱡᱽ ᱮᱫᱟ ᱥᱮ ᱢᱟᱱᱮ ᱡᱚᱛᱚ ᱦᱚᱲ ᱜᱮ ᱠᱟᱹᱴᱤᱡ ᱰᱮᱵᱷᱞᱚᱯ ᱟᱠᱟᱱᱟ ᱟᱨᱠᱤ ᱢᱟᱱᱮ ᱮᱱᱮᱡ ᱥᱮᱨᱮᱧ ᱪᱮᱛᱟᱱ ᱨᱮ ᱩᱱᱟᱹᱜ ᱨᱟᱹᱥᱠᱟᱹ ᱫᱚ ᱵᱟᱹᱱᱩᱜ ᱛᱟᱠᱚᱣᱟ ᱟᱨᱠᱤ
ᱡᱟᱜᱮ ᱵᱚᱸᱜᱟ ᱵᱩᱨᱩ ᱦᱚᱛᱮᱡ ᱛᱮ ᱮᱠᱷᱚᱱ ᱯᱮ ᱢᱟᱦᱟ ᱜᱮᱵᱚᱱ ᱫᱚᱦᱚ ᱤᱫᱤᱭ ᱟᱠᱟᱫᱟ ᱚᱱᱟ ᱦᱚᱸ ᱯᱚᱨᱮ ᱛᱮ ᱛᱟᱦᱮᱱᱟ ᱥᱮ ᱵᱟᱝ ᱚᱱᱟ ᱫᱚ ᱜᱮᱨᱮᱱᱴᱤ ᱫᱚ ᱵᱟᱹᱱᱩᱜ-ᱟ ᱟᱨᱠᱤ ᱵᱟᱝ ᱠᱟᱨᱚᱱ ᱫᱚ ᱥᱟᱵ ᱠᱟᱜ ᱵᱮᱱ ᱡᱩᱫᱤ ᱟᱵᱮᱱ ᱦᱚᱸ ᱮᱱᱮᱡ ᱥᱮᱨᱮᱧ ᱥᱮ ᱵᱟᱵᱮᱱ ᱵᱟᱲᱟᱭᱟ ᱨᱩ ᱠᱚ ᱡᱩᱫᱤ ᱵᱟᱵᱮᱱ ᱴᱷᱟᱹᱣᱠᱟᱹ ᱭᱟ ᱛᱚ ᱟᱵᱮ ᱨᱮᱱ ᱜᱤᱫᱽᱨᱟᱹ ᱠᱚ ᱥᱮ ᱟᱯᱮ ᱨᱮᱱ ᱜᱚᱲᱚᱢ ᱠᱚᱼᱼ ᱲᱟ ᱛᱟᱠᱚ ᱡᱩᱫᱤ ᱵᱟᱠᱚ ᱴᱷᱤ ᱪᱤᱠᱟᱹ ᱛᱮᱠᱚ ᱴᱷᱟᱹᱣᱠᱟᱹ ᱭᱟ ᱩᱱᱠᱩ ᱛᱟᱦᱚᱞᱮ ᱚᱱᱠᱟ ᱚᱱᱠᱟ ᱛᱮᱜᱮ ᱟᱫᱚ ᱪᱟᱵᱟᱜ ᱛᱟᱵᱚᱱᱟ ᱟᱨ ᱠᱤ ᱵᱟᱝ᱾
ᱦᱮᱸ ᱛᱚ ᱪᱟᱵᱟᱜ, ᱟᱫᱚ ᱩᱱᱠᱩ ᱩᱫᱩᱜ ᱫᱤᱥᱟᱹ ᱦᱩᱭᱩᱜ-ᱟ᱾ ᱥᱮ ᱪᱮᱜ ᱵᱤᱱ ᱞᱟᱹᱭᱟ? ᱩᱱᱠᱩ ᱦᱚᱸ ᱠᱟᱹᱴᱤᱡ ᱤᱫᱤᱜ ᱫᱤᱥᱟᱹ ᱦᱩᱭᱩᱜ-ᱟ ᱡᱮ ᱦᱮᱛᱩ ᱩᱱᱠᱩ ᱜᱮ ᱟᱵᱩ ᱨᱮᱱ ᱡᱟᱦᱟᱸᱼᱼ ᱩᱱᱠᱩ ᱩᱫᱩᱜ ᱫᱤᱥᱟᱹ ᱟᱠᱚ ᱦᱩᱭᱩᱜ-ᱟ ᱥᱮᱼᱼ
ᱪᱮᱞᱮᱜᱼᱼ ᱦᱮᱞᱳ᱾
ᱦᱮᱞᱳ ᱟᱸᱡᱚᱢᱚᱜ ᱠᱟᱱ ᱛᱟᱹᱞᱤᱧᱟ?
ᱦᱮᱸ ᱞᱟᱹᱭ ᱵᱤᱱ᱾
ᱦᱩᱸ ᱦᱮᱸ ᱞᱟᱹᱭ ᱮᱫᱟ ᱞᱤᱧ ᱜᱚᱝᱠᱮ ᱟᱹᱵᱤᱱ ᱥᱮᱫ ᱪᱮᱫ ᱞᱮᱠᱟ ᱪᱟᱥᱵᱟᱥ ᱠᱚ ᱛᱤᱱᱟᱹᱜ ᱴᱟᱜ ᱦᱩᱭ ᱮᱱᱟ ᱥᱮ ᱟᱹᱣᱨᱤ
ᱜᱚᱝᱠᱮ ᱪᱟᱥᱼᱵᱟᱥ ᱠᱟᱹᱢᱤ ᱫᱚᱼᱼ ᱟᱹᱰᱤ ᱛᱟᱭᱱᱚᱢ ᱨᱮᱜᱮ ᱢᱮᱱᱟᱜ ᱞᱮᱭᱟ ᱟᱞᱮ ᱫᱚ ᱢᱟᱱᱮ ᱫᱟᱜᱼᱼ ᱡᱟᱹᱲᱤ ᱵᱟᱝ ᱠᱷᱟᱹᱛᱤᱨ ᱪᱟᱨᱟ ᱠᱚᱫᱚ ᱢᱟ ᱦᱟᱲᱟᱢᱮᱱ ᱛᱟᱞᱮᱭᱟ ᱫᱟᱜ ᱡᱟᱹᱲᱤ ᱢᱟ ᱵᱟᱹᱱᱩᱜ ᱵᱟᱹᱭᱦᱟᱹᱲᱼᱼ ᱠᱚ ᱠᱟᱹᱴᱤᱡ ᱫᱟᱜ ᱟᱠᱟᱫ ᱛᱮ ᱠᱟᱹᱴᱤᱡ ᱞᱮ ᱥᱤ ᱵᱟᱲᱟᱭ ᱮᱫᱟ ᱟᱨᱠᱤ ᱨᱚᱦᱚᱭ ᱵᱟᱲᱟ ᱦᱩᱭᱩᱜ ᱠᱟᱼᱼ ᱱᱟ ᱟᱨ ᱵᱟᱹᱫ ᱫᱚ ᱱᱤᱦᱟᱹᱛ ᱜᱮ ᱯᱩᱨᱟᱹ ᱵᱚᱱᱫᱚ ᱠᱟᱛᱮᱜ ᱜᱮ ᱢᱮᱱᱟᱜ-ᱟ᱾
ᱟ ᱱᱚᱠᱟ ᱫᱟᱜ ᱢᱟᱱᱮ ᱥᱮᱨᱢᱟ ᱡᱟᱹᱲᱤ ᱵᱷᱳᱨ ᱜᱮ ᱱᱤᱨᱵᱷᱚᱨ ᱫᱚ ᱦᱟᱜ ᱠᱷᱟᱱ ᱵᱷᱚᱨᱥᱟ ᱦᱟᱸᱜ᱾
ᱠᱟᱱᱟᱭ ᱪᱮ ᱞᱮᱠᱟᱼᱼ
ᱡᱟ ᱵᱤᱱ ᱞᱟᱹᱭ ᱠᱮᱫᱟ ᱚᱱᱠᱟ ᱜᱮ ᱛᱚᱞᱟ ᱠᱚᱦᱚᱸ ᱟᱹᱞᱤᱧ ᱥᱮᱜ ᱫᱚ ᱢᱚᱴᱟᱼᱢᱩᱴᱤᱼᱼ ᱚᱱᱠᱟ ᱜᱮ ᱟᱨ ᱠᱤ ᱵᱚᱭᱮᱥ ᱦᱤᱡᱩᱜ ᱠᱟᱱᱟ ᱟᱨ ᱫᱟᱜ ᱦᱚᱸ ᱵᱟᱭ ᱫᱟᱜ ᱮᱫᱟ᱾ ᱚᱱᱠᱟ ᱥᱮᱢ ᱵᱮᱯᱟᱨ ᱜᱮ ᱟᱨᱠᱤ ᱡᱟᱦᱟᱸ ‌ᱵᱤᱱ ᱞᱟᱹᱭ ᱠᱮᱫᱟ ᱚᱱᱠᱟ‌ ᱜᱮ ᱟᱞᱮ ᱥᱮᱜ᱾ ᱡᱟᱦᱟᱸ ᱵᱟᱹᱭᱦᱟᱹᱲ ᱫᱷᱟᱨᱮ ᱡᱟᱦᱟᱸ ᱵᱟᱹᱭᱦᱟᱹᱲ ᱫᱷᱟᱨᱮ ᱭᱟᱜ ᱦᱟᱥᱟ ᱠᱚ, ᱦᱩᱸ᱾ ᱡᱟᱦᱟᱸ ᱵᱟᱹᱭᱦᱟᱹᱲ ᱫᱷᱟᱨᱮ ᱦᱟᱥᱟ ᱠᱚ ᱢᱮᱱᱟᱜ-ᱟ ᱚᱱᱟ ᱠᱚᱫᱚ ᱩᱸᱻᱱᱮᱜ ᱠᱷᱟᱱ ᱛᱮᱫᱚ ᱠᱚ ᱨᱚᱦᱚᱭ ᱟᱠᱟᱫᱟ ᱡᱮᱛᱮ ᱜᱮ᱾ ᱴᱷᱤᱠ ᱴᱷᱤᱠ᱾
ᱜᱚᱝᱠᱮ ᱞᱟᱹᱭᱮᱜ ᱟᱹᱞᱤᱧ ᱠᱮᱱᱮᱞ ᱫᱟᱜ ᱠᱚ ᱵᱟᱵᱤᱱ ᱧᱟᱢᱟ?
ᱦᱮᱸ ᱠᱮᱱᱮᱞ ᱫᱟᱜ ᱵᱟᱭ ᱫᱟᱜ ᱞᱮᱠᱷᱟᱱ ᱫᱚ ᱟᱫᱚ ᱵᱟᱝ ᱮᱢᱚᱱᱼᱼ ᱟᱞᱮ ᱫᱚ ᱰᱟᱹᱦᱤ ᱫᱤᱥᱚᱢ ᱧᱚᱜ ᱜᱮᱭᱟ ᱞᱮ ᱵᱟᱭ ᱫᱟᱜ ᱞᱮᱠᱷᱟᱱ ᱫᱚ ᱠᱮᱱᱮᱞ ᱫᱟᱜ ᱦᱚᱸ ᱵᱟᱝ ᱦᱤᱡᱩᱜ-ᱟ᱾ ᱫᱟᱜ ᱞᱮᱠᱷᱟᱱ ᱜᱮ ᱛᱚ ‌ᱦᱚᱭ ᱛᱚᱵᱮᱱᱟ ᱵᱷᱟᱜᱤ ᱧᱚᱜ ᱵᱟᱭ ᱫᱟᱜ ᱞᱮᱠᱷᱟᱱ ᱠᱮᱱᱮᱞ ᱫᱟᱜ ᱦᱚᱸ ᱵᱟᱝ ᱦᱤᱡᱩᱜᱼᱟ
ᱠᱟᱨᱚᱱ ᱡᱟᱦᱟᱸ ᱠᱮᱱᱮᱞ ᱠᱚ ᱟᱲᱟᱜᱟ ᱥᱮ ᱩᱱᱠᱩᱣᱟᱜ ᱢᱟᱱᱮ ᱞᱤᱢᱤᱴ ᱛᱟᱦᱮᱱᱟ ᱜᱤᱰᱤ ᱠᱟᱜ-ᱟ ᱵᱟᱝ᱾
ᱦᱮᱸ᱾ ᱚᱲᱟᱜ ᱨᱮ ᱢᱮᱱᱟᱜ ᱠᱚᱣᱟ᱾
ᱪᱮᱫ?
ᱮ ᱜᱳ ᱚᱠᱟᱭ ᱮᱱᱟᱯᱮ?
ᱦᱮᱸ ᱦᱮᱞᱳ ᱟᱸᱡᱚᱢ ᱫᱟᱵᱤ
ᱟᱸ ᱚᱠᱟ ᱢᱮᱱᱟᱜ ᱵᱮᱱᱟ ᱜᱚᱝᱠᱮ ᱚᱲᱟᱜ ᱨᱮᱥᱮ ‌ᱦᱟᱸᱜ ᱵᱟᱦᱟᱨ ᱥᱮᱜ ᱨᱮ?
ᱮᱱᱟᱜ ᱠᱷᱟᱡ ᱵᱟᱦᱨᱮ ᱥᱮᱜ ᱞᱤᱧ ᱛᱟᱦᱮᱸ ᱠᱟᱱᱟ ᱟᱨᱠᱤ ᱵᱟᱦᱨᱮ ᱥᱮᱜ ᱨᱮ᱾
ᱚ ᱦᱮᱸᱛᱚ ᱫᱟᱠᱟ ᱠᱚᱵᱮᱱ ᱡᱚᱢ ᱵᱟᱲᱟ ᱠᱟᱜ-ᱟ?
ᱡᱚᱢ ᱫᱚ ᱡᱚᱢ ᱵᱟᱲᱟ ᱦᱩᱭ ᱠᱟᱱᱟ, ᱟᱵᱤᱱ ᱵᱤᱱ ᱡᱚᱢ ᱵᱟᱲᱟ ᱠᱟᱜ-ᱟ?
ᱜᱚᱝᱠᱮ ᱟᱹᱞᱤᱧ ᱫᱚ ᱠᱟᱹᱴᱤᱡ ᱫᱮᱨᱤ ᱧᱚᱜ ᱛᱮᱞᱤᱧ ᱡᱚᱢᱟ ᱟᱨᱠᱤ ᱛᱮᱦᱮᱧ ᱫᱚ ᱵᱟᱹᱞᱤᱧ ᱡᱚᱢ ᱠᱟᱫᱟ ᱠᱟᱨᱚᱱ ᱫᱚ ᱦᱩᱭᱩᱜ ᱠᱟᱱᱟ᱾ ᱦᱟᱯᱮ ᱟᱱᱮ ᱵᱤᱥ ᱪᱷᱚᱠᱟ ᱯᱷᱟᱭᱱᱮᱞ ᱠᱷᱮᱞ ᱦᱩᱭᱩᱜ-ᱟ ᱛᱚ ᱟᱫᱚ ᱢᱮᱱ ᱫᱟᱹᱧ ᱠᱟᱹᱴᱤᱡ ᱫᱮᱨᱤ ᱧᱚᱜ ᱛᱮ ᱡᱚᱢ ᱦᱩᱭᱩᱜ-ᱟ ᱵᱟᱠᱷᱟᱡ ᱵᱟᱨᱚᱴᱟ ᱫᱷᱟᱹᱵᱤᱡ ᱵᱮᱸᱜᱮᱫ ᱵᱟᱝ ᱛᱟᱦᱮᱱᱟ᱾
ᱚᱸᱻ ᱠᱷᱮᱞ ᱵᱤᱱ ᱧᱮᱞ ᱜᱮᱭᱟ ᱵᱟᱝ?
ᱦᱮᱸ ᱜᱚᱝᱠᱮ ᱠᱤᱨᱠᱮᱴ ᱠᱷᱮᱞ ᱯᱷᱩᱴᱵᱚᱞ ᱜᱮ ᱡᱚᱛᱚ ᱠᱷᱮᱞ ᱜᱮᱞᱤᱧ ᱧᱮᱞᱟ ᱟᱨᱠᱤ ᱟᱹᱞᱤᱧ ᱫᱚ᱾
ᱟᱨ ᱤᱭᱟᱹ ᱛᱟᱦᱚᱞᱮ ᱩᱸᱜ ᱵᱟᱹᱵᱤᱱ ᱠᱷᱮᱞ ᱜᱮᱭᱟ ᱥᱮ ᱵᱚᱞ ᱠᱚ?
ᱦᱮᱸ ᱜᱚᱝᱠᱮ ᱠᱷᱮᱞ ᱵᱟᱲᱟ ᱦᱩᱭᱩᱜ ᱜᱮᱭᱟ ᱚᱱᱟ ᱛᱮᱜᱮ ᱛᱚ ᱢᱮᱥᱟ ᱠᱚᱫᱚ ᱢᱮᱱᱟᱜ-ᱟ ᱟᱨᱠᱤ᱾
ᱟᱞᱮ ᱥᱮᱜ ᱫᱚ ᱱᱟᱜ ᱠᱷᱟᱱ ᱵᱟᱨᱭᱟ ᱵᱚᱞ ᱠᱚ ᱠᱷᱮᱞᱟ ᱰᱟᱹᱞᱟᱹᱭ ᱵᱚᱞ ᱡᱟᱦᱟᱸ ᱛᱤᱱᱤᱥ ᱵᱚᱞ ᱠᱚ ᱞᱟᱹᱭᱟᱜ ᱠᱟᱱᱟ᱾ ᱱᱟᱜ ᱠᱷᱟᱱ ᱡᱟᱹᱥᱛᱤ ᱧᱚᱜ ᱠᱚ ᱠᱷᱮᱞᱟ ᱢᱮᱱᱠᱷᱟᱱ ᱢᱟᱨᱟᱝ ᱵᱚᱨ ᱠᱚ ᱠᱷᱮᱞ ᱜᱮᱭᱟ᱾
ᱵᱟᱝ ᱜᱚ ᱟᱞᱮᱥᱮᱫ ᱫᱚ ᱚᱱᱟ ᱵᱚᱞ ᱫᱚ ᱠᱤᱱᱛᱩ ᱵᱟᱠᱚ ᱠᱷᱮᱞᱟ-ᱟ ᱟᱡᱚᱢ ᱫᱩᱞᱤᱧ ᱟᱸᱡᱚᱢ ᱵᱟᱲᱟ ᱟᱠᱟᱫᱟ ᱟᱨᱠᱤ ᱢᱮᱫᱽᱱᱤᱯᱩᱨ ᱯᱩᱨᱵᱚ ᱢᱮᱫᱽᱱᱤᱯᱩᱨ ᱠᱚᱱᱟ ᱥᱟᱭᱤᱰ ᱠᱚ ᱠᱷᱮᱞᱳᱜ-ᱟ ᱾ ᱟᱞᱮ ᱥᱮᱫ ᱫᱚ ᱚᱱᱟ ᱫᱚ ᱪᱟᱹᱞᱩ ᱵᱟᱹᱱᱩᱜ-ᱟ ᱡᱟᱦᱟᱸ ᱦᱩᱭᱩᱜ-ᱟ ᱯᱷᱩᱴᱵᱚᱞ ᱜᱮ ᱟᱨᱠᱤ ᱢᱟᱱᱮ ᱯᱟᱪ ᱯᱟᱪ ᱱᱚᱢᱵᱚᱨᱟᱜ
ᱦᱮᱸ ᱟᱹᱞᱤᱧ ᱫᱚ ᱚᱱᱟ ᱢᱮᱰᱤᱯᱩᱨ ᱥᱟᱭᱤᱡ ᱧᱮᱡ ᱠᱟᱱᱟᱞᱤᱧ ᱛᱚ ᱟᱨᱠᱤ ᱚᱱᱟ ᱵᱚᱞ ᱫᱚ ᱵᱤᱨᱟᱴ ᱠᱚ ᱠᱷᱮᱞ ᱜᱮᱭᱟ
ᱚ ᱦᱮᱸ ᱛᱚ ᱛᱤᱱᱟᱹᱜ ᱛᱤᱱᱟᱹᱜ ᱫᱷᱟᱢᱟᱠᱟ ᱫᱷᱟᱹᱵᱤᱡ ᱦᱩᱭ ᱵᱟᱲᱟᱜ-ᱟ ᱟᱯᱮ ᱫᱤᱥᱚᱢ ᱥᱮᱫ ᱨᱮ ᱟᱨᱠᱤ
ᱫᱷᱟᱢᱟᱠᱟ ᱠᱚ ᱦᱩᱭᱩᱜ ᱜᱮᱭᱟ ᱚᱱᱠᱟ ᱞᱮᱠᱟ ᱦᱩᱭᱩᱜ ᱜᱮᱭᱟ ᱡᱟᱦᱟ ᱫᱷᱟᱢᱟᱠᱟ ᱡᱟᱦᱟ ᱠᱷᱮᱞ ᱦᱩᱭᱩᱜ ᱜᱮᱭᱟ ᱢᱚᱴᱟᱢᱩᱴᱤ ᱵᱷᱟᱜᱮ ᱵᱟᱡᱮᱴ ᱨᱮᱱᱟᱜ ᱜᱮ ᱦᱩᱭᱩᱜ-ᱟ ᱾
ᱚ ᱦᱮᱸ ᱟᱞᱮ ᱥᱮᱫ ᱨᱮ
ᱟᱯᱮᱥᱮᱫ ᱦᱚᱸ ᱢᱟᱨᱟᱝ ᱢᱟᱨᱟᱝ ᱴᱩᱨᱱᱟᱢᱮᱱᱴ ᱠᱷᱮᱞ ᱠᱚ ᱦᱩᱭᱩᱜ ᱜᱮᱭᱟ ᱛᱚ ᱟᱯᱮᱥᱮᱫ?
ᱦᱩᱭᱩᱜ ᱜᱮᱭᱟ ᱪᱷᱚ ᱞᱟᱠ ᱪᱷᱚ ᱞᱟᱠ ᱥᱟᱛ ᱞᱟᱠᱷ ᱦᱩᱭᱩᱜ-ᱟ ᱟᱨᱠᱤ ᱵᱮᱲᱟ ᱠᱷᱟᱢᱟᱨ ᱵᱮᱱ ᱟᱸᱡᱚᱢ ᱟᱠᱟᱫᱟ ᱛᱚ ᱵᱮᱲᱟ ᱠᱷᱟᱢᱟᱨ ᱫᱚ ᱟᱞᱮ ᱥᱩᱨ ᱠᱟᱱ ᱜᱮᱭᱟ ᱜᱚᱝᱠᱮ ᱚᱸᱰᱮ ᱡᱮᱢᱚᱱ ᱦᱩᱭᱩᱜ-ᱟ ᱾ ᱟᱜᱚᱥᱴ ᱥᱮ ᱥᱮᱯᱴᱮᱢᱵᱚᱨ ᱨᱮ ᱦᱩᱭᱩᱜ ᱫᱚ
ᱦᱮᱸ ᱦᱮᱸ ᱚᱱᱚ ᱵᱤᱨᱟᱴ ᱠᱚ ᱦᱚᱨᱚᱜ ᱵᱤᱨᱟᱴ ᱵᱤᱨᱟᱴ ᱠᱚ ᱦᱚᱨᱚᱜ ᱜᱮᱭᱟ ᱛᱟᱦᱮ
ᱦᱮᱸ ᱵᱤᱨᱟᱴ ᱦᱚᱸ ᱢᱟᱱᱮ ᱯᱷᱤᱨᱤᱛᱮ ᱵᱩᱡᱽ ᱫᱟᱲᱮᱭᱟᱜ ᱠᱟᱱᱟ ᱛᱚ ᱥᱟᱱᱛᱟᱲ ᱫᱚ ᱯᱷᱤᱨᱤ ᱛᱮᱠᱚ ᱧᱟᱢ ᱞᱮᱠᱷᱟᱱ ᱢᱟᱱᱮ ᱥᱟᱱᱛᱟᱲ ᱮᱠᱞᱟ ᱫᱚ ᱵᱟᱝ ᱡᱚᱛᱚ ᱦᱚᱲ ᱜᱮ ᱟᱨᱠᱤ ᱯᱷᱤᱨᱤ ᱫᱚ ᱧᱟᱢ ᱞᱮᱠᱷᱟᱱ ᱟᱲ ᱠᱟᱛᱲᱟ ᱠᱚ ᱡᱚᱢ ᱟᱛᱚ
ᱟᱨ ᱟᱯᱱᱟᱨ ᱥᱚᱵᱽ ᱫᱚ ᱡᱚᱛᱚ ᱠᱷᱮᱞ ᱱᱮᱥᱟ ᱫᱚ ᱢᱮᱱᱟᱜ-ᱟ ᱱᱮᱥᱟᱹᱲᱤ ᱫᱚ ᱾
ᱦᱮᱸ ᱦᱮᱸ ᱦᱮᱸ ᱪᱟᱜ ᱟᱨᱠᱤ ᱚᱱᱟᱜ ᱚᱱᱟᱛᱮ ᱫᱚᱢᱮ ᱠᱚ ᱦᱚᱲᱚᱜ-ᱟ ᱟᱨᱠᱤ ᱵᱮᱲᱟ ᱠᱷᱟᱢᱟᱨ ᱫᱚ ᱱᱤᱡᱮ ᱫᱚ ᱯᱨᱚᱛᱛᱮᱠ ᱵᱟᱨ ᱜᱮ ᱪᱟᱞᱟᱣ ᱵᱟᱲᱟ ᱦᱩᱭᱩᱜ ᱟᱨᱠᱤ ᱥᱚᱨ ᱥᱩᱨ ᱦᱚᱲ ᱛᱚ ᱱᱤᱡᱮ ᱫᱚ
ᱦᱮ ᱱᱤᱭᱟᱹ ᱫᱷᱟᱶ ᱦᱩᱭ ᱦᱩᱭᱩᱜ-ᱟ ᱱᱤᱭᱟᱫᱷᱟᱣ
ᱦᱮᱸ ᱦᱮᱸ
ᱡᱚᱛᱚ ᱵᱷᱟᱜᱤ ᱵᱷᱟᱜᱤ ᱴᱤᱢ ᱠᱚ ᱡᱚᱛᱚ ᱵᱷᱟᱜᱤ ᱵᱷᱟᱜᱤ ᱴᱤᱢ ᱠᱚ ᱦᱤᱡᱩᱜ-ᱟ ᱞᱟᱹᱭ ᱵᱤᱱ
ᱦᱮᱸ ᱵᱷᱟᱜᱤ ᱢᱟᱱᱮ ᱯᱩᱨᱟᱹ ᱡᱷᱚᱛᱚ ᱵᱟᱦᱟ ᱨᱮᱱ
ᱦᱩ
ᱦᱸ ᱵᱷᱟᱜᱤ ᱫᱚ ᱵᱷᱟᱜᱤ ᱜᱮᱠᱚ ᱦᱤᱡᱩᱜᱼᱟ ᱠᱷᱟᱨᱟᱯ ᱫᱚ ᱵᱟᱝ ᱟᱨ ᱠᱷᱮᱞ ᱫᱚ ᱴᱷᱤᱠ ᱜᱮ ᱦᱩᱭᱩᱜ-ᱟ ᱟᱫᱚ ᱯᱚᱨᱮ ᱛᱮᱵᱚᱱ ᱪᱟᱞᱟᱣ ᱞᱮᱱᱠᱷᱟᱱ ᱥᱟᱱᱛᱤᱛᱮ ᱧᱮᱞ ᱵᱟᱵᱤᱱ ᱧᱟᱢᱟ ᱟᱨᱠᱤ
ᱞᱟᱦᱟ ᱞᱟᱦᱤ ᱪᱟᱞᱟᱜ ᱦᱩᱭᱩᱜ-ᱟ ᱾
ᱞᱟᱦᱟ ᱜᱚᱝᱠᱮ ᱪᱮᱫ ᱵᱮᱱ ᱞᱟᱹᱭᱟ ᱞᱟᱦᱟ ᱫᱤᱱ ᱨᱮᱠᱚ ᱦᱮᱡ ᱠᱚᱜ-ᱟ ᱯᱟᱹᱴᱭᱟᱹ ᱟᱛᱮ ᱛᱤᱡ ᱠᱟᱜ ᱜᱮ ᱜᱚᱴᱟ ᱜᱚᱰᱟ ᱫᱷᱟᱨᱮ ᱨᱮ
ᱟᱨ ᱡᱮᱢᱚᱱ ᱫᱚ ᱫᱟᱠᱟ ᱢᱟᱠᱟ ᱠᱚ ᱟᱹᱜᱩ ᱡᱚᱝᱟ ᱞᱟᱹᱭᱵᱤᱱ
ᱦᱮᱸᱛᱚ ᱵᱟᱠᱷᱟᱡ ᱫᱟᱠᱟ ᱵᱟᱠᱷᱟᱡ ᱫᱚ ᱵᱮᱨᱮᱫ ᱢᱟᱫᱚ ᱡᱟᱭᱜ-ᱟ ᱵᱟᱵᱚᱱ ᱧᱟᱢᱟ ᱾
ᱦᱮᱸ ᱫᱟᱠᱟ ᱢᱟᱠᱟ ᱡᱷᱚᱛᱚ ᱠᱚ ᱤᱫᱤ ᱡᱚᱝ-ᱟ ᱦᱟᱸᱰᱮ ᱠᱚ ᱡᱚᱢᱟ ᱾
ᱦᱮᱸ ᱦᱮᱸ ᱚᱸᱰᱮ ᱦᱩᱭᱩᱜᱼᱟ, ᱠᱷᱟᱛᱲᱟ ᱨᱮ ᱦᱩᱭᱩᱜᱼᱟ ᱾
ᱦᱮᱸ ᱦᱮᱸ ᱦᱮᱸ ᱠᱷᱟᱛᱲᱤ ᱟᱸᱡᱚᱢ ᱠᱟᱫᱟ ᱞᱮᱭ ᱵᱤᱱ
ᱚᱱᱟ ᱠᱚᱫᱚ ᱟᱞᱮ ᱥᱳᱨ ᱥᱳᱩᱨ ᱯᱩᱨᱟᱹ ᱠᱷᱟᱛᱲᱟ ᱫᱚ ᱫᱚᱥ ᱠᱤᱞᱳᱢᱤᱴᱟᱨ ᱦᱟᱸᱰᱮ ᱫᱚ ᱢᱟᱱᱮ ᱯᱚᱱᱨᱚ ᱠᱤᱞᱳᱢᱤᱴᱟᱨ᱾ ᱛᱚ ᱚᱱᱠᱟ ᱟᱞᱮ ᱥᱩᱨ ᱥᱩᱨ ᱠᱟᱱᱟᱞᱮ ᱟᱨᱠᱤ ᱟᱞᱮ ᱥᱮᱫ ᱫᱚ ᱫᱷᱟᱢᱟᱠᱟ ᱠᱷᱮᱞ ᱞᱮ ᱦᱩᱭᱩᱜ ᱜᱮᱭᱟ ᱾
ᱟᱨ ᱮᱢᱱᱤ ᱠᱷᱮᱞ ᱛᱚ ᱟᱵᱚᱣᱟᱜ ᱫᱚ ᱢᱮᱱᱟᱜ ᱜᱮᱭᱟ ᱥᱩᱠᱨᱤ ᱠᱷᱮᱞ ᱵᱷᱮᱰᱟ ᱠᱷᱮᱞ ᱥᱮ ᱴᱟᱠᱟ ᱠᱷᱮᱞ ᱠᱚᱢ ᱴᱟᱠᱟ ᱨᱮᱱᱟᱜ ᱚᱱᱟ ᱫᱚ ᱦᱩᱭᱩᱜ ᱜᱮᱭᱟ ᱮᱵᱮᱞᱮᱵᱮᱞ ᱚᱱᱟ ᱫᱚ ᱱᱤᱡᱮ ᱦᱚᱸ ᱠᱷᱮᱞ ᱵᱟᱲᱟ ᱦᱩᱭᱩᱜᱼᱟ ᱾ ᱟᱨ ᱩᱱᱟᱹᱜ ᱵᱚᱲᱚ ᱟᱜ ᱫᱚ ᱵᱟᱝ ᱠᱷᱮᱞ ᱵᱟᱲᱟ ᱦᱩᱭᱩᱜᱼᱟ ᱟᱨᱠᱤ᱾
ᱟ ᱚᱱᱟ ᱠᱷᱮᱞ ᱫᱚᱵᱤᱱ ᱠᱷᱮᱞ ᱜᱮᱭᱟ ᱵᱟᱝ?
ᱦᱮᱸ ᱥᱩᱠᱨᱤ ᱠᱚᱫᱚ ᱥᱩᱠᱨᱤ ᱠᱚᱫᱚᱞᱤᱧ ᱠᱷᱮᱞᱳᱜ ᱜᱮᱭᱟ ᱥᱩᱠᱨᱤ ᱠᱚ ᱢᱟᱱᱮ ᱯᱚᱧᱪᱟᱥ ᱦᱟᱡᱟᱨ ᱮᱠ ᱞᱟᱠᱷ ᱫᱷᱟᱢᱟ ᱠᱟ ᱫᱷᱟᱹᱵᱤᱡ ᱫᱚ ᱠᱷᱮᱞ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱟᱫᱚ ᱵᱷᱟᱜᱮ ᱵᱤᱱ ᱠᱷᱮᱞᱟ ᱟᱹᱵᱤᱱ ᱫᱚ ᱛᱟᱦᱚᱞᱮ?
ᱩᱸ ᱢᱚᱴᱟ ᱢᱩᱴᱤ ᱠᱷᱮᱞᱟ ᱦᱩᱭᱩᱜᱼᱟ, ᱫᱚᱢᱮ ᱵᱷᱟᱜᱤ
ᱢᱚᱴᱟᱢᱩᱴᱤ ᱫᱚ ᱵᱷᱟ ᱢᱚᱴᱟ ᱵᱷᱟᱜᱮ ᱵᱤᱱ ᱠᱷᱮᱞᱟ ᱤᱱᱟᱹᱜ ᱫᱷᱟᱣᱵᱤᱱ ᱪᱟᱜ ᱠᱟᱱᱟ ᱢᱟᱱᱮ ᱵᱷᱟᱜᱮ ᱜᱮᱵᱤᱱ ᱠᱷᱮᱞᱟ᱾
ᱦᱮᱸ ᱥᱚᱝᱥᱟᱨ ᱨᱮᱱᱟᱜ ᱪᱟᱯ ᱛᱚ ᱟᱨᱠᱤ ᱫᱚᱢᱮ ᱮᱠᱴᱟ ᱫᱚ ᱵᱟᱠᱚ ᱩᱰᱳᱜ ᱚᱪᱚᱣᱟᱞᱤᱧᱟ ᱚᱲᱟᱜ ᱠᱷᱚᱱᱟᱜ ᱮᱜᱮᱨ ᱟᱠ ᱚᱲᱟᱜ ᱦᱚᱲ
ᱛᱩᱵᱩ ᱱᱟᱜᱠᱷᱟᱱ ᱠᱷᱮᱞ ᱫᱚᱞᱤᱧ ᱪᱟᱜ ᱜᱮᱭᱟ? ᱛᱩᱵᱩ ᱠᱷᱮᱞ ᱥᱚᱵᱤᱱ ᱪᱟᱜ ᱜᱮᱭᱟ ᱛᱚ ᱱᱟᱜ ᱠᱷᱟᱱ?
ᱦᱮᱸ ᱠᱷᱮᱞ ᱫᱚᱞᱤᱧ ᱪᱟᱞᱟᱜ ᱜᱮ ᱦᱳᱭ ᱢᱟᱱᱮ ᱩᱲᱤᱥᱥᱟ ᱦᱚᱸᱞᱤᱧ ᱪᱟᱞᱟᱣ ᱵᱟᱲᱟ ᱠᱟᱱᱟ ᱜᱚᱝᱠᱮ᱾ ᱦᱮᱸ ᱩᱲᱤᱥᱥᱟ ᱦᱚ ᱠᱷᱮᱞ ᱞᱤᱧ ᱪᱟᱞᱟᱣ ᱵᱟᱲᱟ ᱠᱟᱱᱟ᱾
ᱟᱪᱪᱷᱟ ᱪᱷᱟ
ᱩᱸ ᱟᱫᱚ ᱠᱚᱢ ᱪᱟᱞᱟᱜ ᱦᱩᱭᱩᱜᱼᱟ ᱟᱨᱠᱤ᱾
ᱟᱨ ᱵᱚᱲᱚ ᱫᱷᱟᱢᱟᱠᱟ ᱫᱚ ᱵᱟᱝ ᱠᱷᱮᱞ ᱵᱟᱲᱟ ᱦᱩᱭ ᱟᱠᱟᱱᱟ ᱟᱨᱠᱤ, ᱮᱠ ᱞᱟᱠ ᱰᱮᱲ ᱞᱟᱠᱷ ᱴᱟᱠᱟ ᱚᱱᱠᱟ ᱟᱨᱠᱤ᱾ ᱦᱮᱸ ᱚᱠᱟ ᱫᱚᱞᱤᱧ ᱠᱷᱮᱞᱳ ᱵᱟᱲᱟ ᱟᱠᱟᱫᱟ ᱟᱞᱮ ᱜᱮᱞᱮ ᱠᱚᱨᱟᱣ ᱦᱚᱪᱚᱭᱟ ᱮᱠᱞᱟᱠᱷ ᱴᱟᱠᱟ ᱫᱚ, ᱚᱱᱟᱛᱮ ᱯᱟᱹᱨᱠᱟᱹᱣ ᱦᱩᱭ ᱟᱠᱟᱱᱟ ᱟᱨᱠᱤ ᱾ ᱦᱮᱸ
ᱜᱚᱝᱠᱮ ᱟᱵᱤᱱ ᱥᱮᱫ ᱵᱤᱨ ᱠᱚ ᱢᱮᱱᱟᱜ-ᱟ ᱥᱮ ᱵᱟᱝ ᱦᱮᱸ?